ᱦᱮᱞᱳ᱾
ᱦᱮᱞᱳ᱾
ᱦᱮᱸ ᱜᱚᱝᱠᱮ, ᱡᱚᱦᱟᱨ ᱜᱮ᱾
ᱦᱮᱞᱳ᱾
ᱦᱮᱞᱳ᱾
ᱦᱮᱸ, ᱟᱸᱡᱚᱢ ᱧᱟᱢ ᱫᱟᱵᱤᱱ ᱜᱚᱝᱠᱮ?
ᱦᱮᱸ ᱟᱵᱮᱱᱟᱜ ᱨᱚᱲ ᱟᱸᱡᱚᱢ ᱦᱤᱡᱩᱜ ᱠᱟᱱ ᱜᱮᱭᱟ᱾
ᱟᱪᱪᱷᱟ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱡᱚᱦᱟᱨ ᱜᱮ᱾
ᱟᱫᱚ ᱪᱮᱫ ᱠᱚᱫᱚᱵᱤᱱ ᱪᱤᱠᱟᱹᱭ ᱫᱟ?
ᱪᱮᱫ ᱦᱚᱸ ᱵᱟᱝ ᱫᱩᱲᱩᱵ ᱡᱤᱨᱟᱹᱣ ᱠᱟᱱᱟᱣᱞᱤᱧ᱾
ᱟᱪᱪᱷᱟ, ᱟᱫᱚ ᱟᱯᱮ ᱚᱱᱛᱮ ᱫᱟᱜ ᱮᱫᱟᱭ ᱥᱮ ᱵᱟᱝ ᱜᱮ?
ᱜᱚᱝᱠᱮ ᱟᱞᱮ ᱥᱮᱫ ᱫᱟᱜ ᱜᱤ ᱱᱚᱜᱼᱚᱭ ᱦᱟᱺᱰᱤ ᱠᱟᱡᱟᱠ ᱮ ᱫᱟᱜ ᱡᱟᱹᱲᱤᱭᱮᱜ ᱠᱟᱱᱟ ᱯᱩᱨᱟᱹ ᱜᱤ
ᱟᱪᱪᱷᱟ ᱟᱫᱚ ᱪᱟᱥᱵᱟ ᱪᱟᱥᱵᱟᱥ ᱠᱚᱫᱚ ᱛᱤᱱᱟᱹᱜ ᱡᱷᱟᱹᱞ ᱞᱟᱦᱟ ᱜᱚᱫ ᱞᱮᱱ ᱛᱟᱯᱮᱭᱟ?
ᱪᱟᱥᱵᱟᱥ ᱠᱚ ᱱᱚᱜ-ᱚᱭ ᱞᱮ ᱮᱦᱚᱵ ᱵᱟᱲᱟᱣ ᱟᱠᱟᱱᱟ ᱮᱸ ᱞᱟ ᱞᱟᱦᱟᱛᱮ ᱢᱟᱭ ᱫᱟᱜ ᱵᱟᱲᱟ ᱠᱟᱛᱮᱫ ᱥᱤᱛᱩᱝ ᱞᱮᱫ ᱛᱮ ᱠᱷᱮ ᱠᱚᱦᱚᱸ ᱫᱟᱜ ᱠᱷᱮᱛ ᱨᱮ ᱫᱟᱜ ᱠᱚᱦᱚᱸᱭ ᱚᱨ ᱵᱟᱲᱟ ᱠᱮᱫᱟᱭ ᱚᱠᱚᱭ ᱟᱫᱚ ᱟᱨ ᱱᱚᱜᱼᱚᱭ ᱫᱟᱜ ᱵᱟᱲᱟ ᱠᱟᱛᱮᱫ ᱱᱤᱛ ᱫᱚ ᱠᱷᱮᱛ ᱠᱚᱦᱚᱸ ᱴᱷᱤᱠ ᱜᱮ ᱯᱮᱨᱮᱡ ᱵᱟᱲᱟᱣ ᱟᱠᱟᱱᱟ ᱟᱫᱚᱞᱮ ᱮᱱᱮᱞᱮ ᱮᱦᱚᱵ ᱵᱟᱲᱟᱣ ᱟᱠᱟᱱᱟ᱾
ᱟᱪᱪᱷᱟ᱾
ᱟᱨ ᱜᱚᱝᱠᱮ ᱚᱱᱛᱮ ᱦᱩᱲᱩ ᱨᱚᱦᱚᱭ ᱠᱚ ᱛᱤᱱᱟᱹᱜ ᱥᱟᱺᱜᱤᱧ ᱦᱩᱭ ᱵᱟᱲᱟᱱᱟ?
ᱟᱞᱮ ᱥᱮᱱ ᱦᱚᱸ ᱚᱱᱠᱟᱜᱮ ᱜᱚᱝᱠᱮ ᱢᱟᱱᱮ ᱠᱷᱮᱛ ᱠᱚ ᱯᱟᱲᱟᱜ ᱦᱩᱭ ᱟᱠᱟᱱᱟ ᱱᱚᱜᱼᱚᱭ ᱫᱟᱜ ᱦᱚᱞᱟ ᱢᱟᱫᱷᱮᱨᱮ ᱫᱟᱜ ᱞᱮᱫᱟ ᱛᱚ᱾
ᱵᱷᱤᱛᱟᱹ ᱠᱚᱦᱚᱸ ᱢᱟᱜ ᱦᱳᱭ ᱠᱟᱱᱟ ᱟᱫᱚ ᱞᱚᱥᱚᱫ ᱦᱚᱸ ᱞᱚᱥᱚᱫ ᱤᱧᱟᱜ ᱟᱫᱚ ᱦᱮᱞᱳ ᱦᱮᱞᱳ,
ᱦᱮᱸ ᱱᱤᱛ ᱫᱚ ᱟᱸᱡᱚᱢ ᱠᱟᱱ ᱜᱮᱭᱟ᱾
ᱟᱪᱪᱷᱟ ᱟᱸᱡᱚᱢ ᱧᱚᱜ ᱠᱟᱱᱟ ᱛᱚ,
ᱦᱮᱸ ᱱᱤᱛ ᱫᱚ ᱯᱩᱥᱴᱟᱹᱣ ᱜᱮ ᱦᱤᱡᱩᱜ ᱠᱟᱱᱟ᱾
ᱞᱟᱹᱭ ᱫᱟᱞᱤᱧ ᱢᱟᱱᱮ ᱟᱞᱮ ᱥᱮᱱ ᱦᱚᱸ ᱢᱟᱱᱮ ᱚᱱᱠᱟᱜᱮ ᱥᱤ ᱠᱚᱫᱚ ᱥᱤ ᱦᱩᱭ ᱠᱟᱱᱟ ᱟᱫᱚ ᱨᱚᱦᱚᱭ ᱛᱮᱫ ᱟᱹᱣᱨᱤ ᱨᱚᱦᱚᱭ ᱦᱩᱭᱩᱜᱼᱟ᱾ ᱱᱚᱜᱼᱚᱭ ᱱᱤᱛᱚᱜ ᱢᱟᱱᱮ ᱮᱸ ᱡᱷᱚᱛᱚ ᱦᱚᱲ ᱠᱚ ᱢᱤᱫ ᱥᱟᱶ ᱛᱮᱠᱚ ᱥᱤ ᱠᱮᱫᱟ ᱛᱚ ᱟᱫᱚ ᱞᱟᱦᱟ ᱠᱚᱨᱮ ᱢᱩᱞᱤᱭᱟᱹ ᱠᱚᱠᱚ ᱤᱭᱟᱹ ᱫᱚᱦᱚ ᱞᱮᱫ ᱠᱚ ᱛᱟᱦᱮᱸᱫ ᱩᱱᱠᱩ ᱠᱚ ᱩᱱᱠᱩ ᱠᱚᱴᱷᱮᱱ ᱠᱚ ᱪᱟᱞᱟᱣ ᱠᱟᱱᱟ᱾
ᱦᱮᱸ ᱦᱮᱸ᱾
ᱟᱫᱚ ᱜᱚᱝᱠᱮ ᱟᱯᱮ ᱥᱮᱱ ᱫᱚ ᱥᱮᱨᱢᱟ ᱨᱮ ᱛᱤᱱᱟᱹᱜ ᱫᱷᱟᱣ ᱠᱚ ᱪᱟᱥᱟ?
ᱦᱮᱸ ᱜᱚᱝᱠᱮ ᱟᱞᱮ ᱫᱚ ᱥᱮᱨᱢᱟ ᱨᱮᱫᱚ ᱚᱱᱠᱟ ᱫᱚ ᱵᱟᱨ ᱫᱷᱟᱣ ᱜᱮ ᱚᱱᱮ ᱢᱤᱫ ᱫᱷᱟᱣ ᱫᱚ ᱚᱱᱮ ᱦᱩᱲᱩ ᱠᱩ ᱦᱩᱲᱩ ᱪᱟᱥ, ᱟᱨ ᱱᱤᱨᱚᱱ ᱥᱮᱫ ᱫᱚ ᱚᱱᱛᱮ ᱜᱩᱦᱩᱢ ᱠᱩ ᱡᱟᱦᱟᱸ ᱠᱚᱫᱚ ᱡᱚᱱᱰᱨᱟ ᱠᱚᱦᱚᱸ ᱞᱮ ᱪᱟᱥ, ᱛᱟᱦᱮᱱ ᱜᱮᱭᱟ ᱱᱤᱨᱟᱹᱱ ᱥᱮᱱᱟᱜ ᱡᱚᱱᱰᱨᱟ ᱚᱱᱟ ᱠᱚᱦᱚᱸ ᱟᱨ ᱛᱩᱲᱤ ᱠᱩ,
ᱟᱨ ᱛᱟᱦᱚᱞᱮ ᱟᱯᱮ ᱚᱱᱛᱮ ᱫᱚ ᱛᱟᱦᱚᱞᱮ ᱡᱚᱱᱰᱨᱟ ᱠᱚ, ᱜᱩᱦᱩᱢ ᱠᱚ ᱪᱟᱥ ᱵᱟᱲᱟ ᱦᱩᱭᱩᱜ ᱠᱟᱱ ᱛᱟᱦᱚᱞᱮ ᱵᱟᱝ?
ᱦᱮᱸ᱾
ᱦᱩᱸ ᱟᱫᱚ ᱜᱚᱝᱠᱮ
ᱟᱫᱚ ᱜᱚᱢᱠᱮ ᱤᱭᱟᱹ ᱪᱤᱠᱟ ᱪᱚ ᱟᱵᱤᱱᱟᱜ ᱨᱚᱲ ᱞᱤᱧ ᱟᱹᱰᱤ ᱵᱷᱤᱛᱤᱨ ᱨᱮᱜᱮ ᱟᱸᱡᱚᱢᱚᱜ ᱠᱟᱱᱟᱢ ᱠᱟᱱᱟ ᱾
ᱦᱮᱞᱳ᱾
ᱦᱮᱸ ᱱᱤᱛ ᱫᱚ‌ ᱠᱩ ᱦᱤᱡᱩᱜ ᱠᱟᱱ ᱷᱮᱭᱟ᱾
ᱟᱪᱪᱷᱟ᱾ ᱛᱚ ᱟᱫᱚ ᱞᱤᱧ ᱞᱟᱹᱭ ᱫᱟ ᱢᱟᱱᱮ ᱟᱞᱮ ᱱᱚᱛᱮ ᱢᱟ ᱚᱱᱟ ᱠᱚᱢᱟ ᱵᱟᱝ ᱦᱩᱭᱩᱜ ᱠᱟᱱᱟ᱾ ᱟᱻ ᱡᱚᱱᱰᱨᱟ ᱠᱚ ᱤᱭᱟᱹ ᱠᱚ ᱟᱹᱰᱤ ᱫᱤᱱ ᱜᱮ ᱦᱳᱭ ᱱᱟ᱾
ᱚᱸ᱾ ᱟᱨ ᱜᱚᱝᱠᱮ ᱱᱮᱛᱟᱨ ᱡᱮᱢᱚᱱ ᱦᱩᱲᱩ ᱠᱚ ᱪᱟᱥ ᱚᱱᱟ ᱚᱱᱟ ᱛᱟᱭᱚᱢ ᱟᱨ ᱪᱤᱜ ᱠᱚᱯᱮᱼᱼ ᱠᱟᱸ ᱡᱚᱢ ᱵᱟᱲᱟᱭ ᱞᱟᱹᱜᱤᱫ ᱥᱮ ᱩᱛᱩ ᱵᱟᱲᱟᱭ ᱞᱟᱹᱜᱤᱫ ᱯᱮ ᱪᱟᱥ ᱛᱟᱦᱮᱸᱱᱟ ᱚᱱᱛᱮ?
ᱟ ᱵᱟᱞᱤᱧ ᱵᱩᱡᱷᱟᱹᱣ ᱞᱮᱫᱟ ᱜᱚᱝᱠᱮ᱾
ᱮᱸᱜ ᱜᱚᱝᱠᱮ ᱞᱤᱧ ᱢᱮᱱᱫᱟ ᱡᱮᱢᱚᱱ ᱠᱷᱮᱛ ᱠᱚᱨᱮ ᱫᱚ ᱦᱟᱸᱜ ᱦᱩᱲᱩ ᱠᱩᱵᱩᱱ ᱱᱤᱛ ᱢᱟᱦᱟ ᱦᱩᱲᱩ ᱠᱚ ᱤᱭᱟᱹ ᱨᱚᱦᱚᱭ ᱫᱤᱱ ᱠᱟᱱᱟ, ᱟᱨ ᱟᱫᱚ ᱤᱭᱟᱹ ᱵᱟᱲᱜᱤ‌ ᱠᱚᱨᱮ ᱵᱚᱞᱮ ᱞᱤᱧ ᱢᱮᱱᱫᱟ ᱡᱮᱢᱚᱱ ᱩᱛᱩᱭ ᱞᱟᱹᱜᱤᱫ ᱥᱟᱹᱵᱽᱡᱤ ᱠᱩ ᱪᱤᱜ ᱪᱤᱜ ᱠᱚᱯᱮ ᱪᱟᱥ ᱛᱮᱦᱮᱸᱱᱟ ᱚᱱᱟ ᱞᱤᱧ
ᱟᱻᱫ ᱟᱸ ᱜᱚᱝᱠᱮ ᱟᱫᱚ ᱢᱟᱱᱮ ᱟᱞᱮ ᱱᱚᱛᱮ ᱫᱚ ᱢᱟᱱᱮ ᱩᱱᱟᱹᱜ ᱮ ᱫᱟ ᱨᱮᱱᱟᱜ ᱤᱭᱟᱹ ᱵᱟᱹᱪᱩᱜ ᱠᱟᱫᱟ ᱛᱚ ᱫᱟ ᱨᱮᱱᱟᱜ ᱮᱴ ᱠᱮᱴᱚᱬᱮ ᱢᱮᱱᱟᱜᱼᱟ ᱟᱫᱚ ᱚᱱᱟ ᱠᱷᱟᱹᱛᱤᱨ ᱢᱟᱱᱮ ᱠᱚᱢ ᱫᱟᱜ ᱛᱮ ᱡᱟᱦᱟᱸ ᱠᱚ ᱦᱩᱭᱩᱜᱼᱟ ᱱᱚᱜ-ᱚᱭ ᱡᱮᱢᱚᱱ ᱟᱵᱚ ᱚᱸᱻᱱᱚᱜᱼᱚᱭ ᱱᱟᱹᱲᱤ ᱡᱤᱱᱤᱥ ᱵᱚᱨᱵᱩ ᱴᱤ ᱛᱟᱯᱚᱨᱮ ‌ᱦᱮᱸ ᱠᱟᱞᱞᱟ ᱡᱷᱤᱸᱜᱟᱹ ᱟᱨ ᱱᱚᱜ-ᱚᱭ ᱮᱸ ᱠᱩᱸᱫᱽᱨᱤ ᱠᱚ ᱦᱚᱛᱚᱫ ᱠᱚ, ᱱᱚᱣᱟ ᱠᱚᱫᱚ ᱢᱟᱱᱮ ᱢᱤᱫᱴᱟᱝ ᱜᱟᱱ ᱡᱩᱫᱤᱢ ᱨᱚᱦᱚᱭ ᱠᱟᱜᱼᱟ, ᱛᱟᱦᱚᱞᱮ ᱠᱷᱟᱱ ᱫᱚ ᱚᱱᱟ ᱠᱷᱟᱱ ᱜᱮ ᱟᱰᱤ ᱫᱤᱱ ᱪᱟᱞᱟᱜ-ᱟ᱾
ᱦᱮᱸ ᱦᱮᱸ᱾
ᱦᱮᱸ᱾ ᱫᱚ ᱦᱚᱭ ᱚᱱᱟ ᱠᱚᱜᱮ ᱢᱟᱱᱮ ᱚᱱᱟ ᱫᱚ ᱟᱨ ᱫᱩᱞ ᱫᱟᱜ ᱛᱮᱦᱚᱸ ᱢᱟᱱᱮ ᱤᱭᱟᱹᱜ-ᱟ᱾
ᱦᱮᱸ᱾
ᱱᱟᱹᱲᱤᱜᱼᱟ ᱦᱳᱭ ᱚᱱᱟ ᱠᱚᱜᱮ ᱢᱟᱱᱮ ᱟᱫᱚ ᱞᱮ ᱤᱭᱟᱹ ᱵᱟᱲᱟᱭ ᱜᱮᱭᱟ ᱪᱟᱥ ᱵᱟᱲᱟᱭ ᱜᱮᱭᱟ ᱞᱮ᱾
ᱦᱮᱸ᱾ ᱟᱞᱮᱥᱮᱜ ᱦᱚᱸ ᱜᱝᱚᱠᱮ ᱚᱱᱟ ᱠᱩᱜᱤ ᱞᱮ ᱪᱟᱥ ᱛᱮᱦᱮᱸᱱᱟ ᱩᱛᱩᱭ ᱩᱛᱩ ᱥᱩᱢᱩᱝ ᱩ ᱛᱩ ᱥᱟᱶ-ᱥᱟᱶᱛᱮ ᱵᱚᱞᱮ ᱟᱹᱠᱷᱨᱤᱧ ᱠᱩ ᱞᱟᱹᱜᱤᱫ ᱦᱚᱸ᱾ ᱚᱱᱟ ᱡᱟᱦᱟᱸ ᱠᱚ ᱟᱵᱮᱱ ᱵᱮᱱ ᱞᱟᱹᱭ ᱠᱮᱭᱟ ᱡᱮᱢᱚᱱ ᱱᱚᱣᱟ ᱵᱷᱤᱱᱰᱤ ᱠᱩ ᱮᱸ ᱜᱷᱟᱝᱜᱽᱨᱟ ᱠᱩ ᱠᱟᱨᱞᱟ ᱠᱩ ᱮᱸᱜ ᱮ ᱢᱩᱞᱟᱹ ᱠᱩ
ᱟᱪᱪᱷᱟ ᱟᱫᱚ ᱜᱚᱝᱠᱮ ᱟ ᱡᱟᱦᱟᱸ ᱞᱮᱠᱟ ᱵᱤᱱ ᱞᱟᱹᱭ ᱠᱮᱫᱟ ᱟᱯᱮ ᱥᱮᱱ ᱫᱚ ᱚᱱᱮ ᱟᱠᱷᱨᱤᱧ ᱞᱟᱜᱤᱫ ᱠᱩᱯᱮ ᱪᱟᱥᱟ ᱟᱫᱚ ᱟᱞᱮ ᱥᱮᱱ ᱫᱚ ᱢᱟᱱᱮ ᱚᱱᱠᱟ ᱟᱠᱷᱨᱤᱧ ᱞᱟᱜᱤᱫ ᱫᱚ ᱵᱟᱝ ᱜᱮ᱾ ᱥᱩᱫᱩ ᱡᱚᱢ ᱵᱟᱠᱷᱨᱟ ᱞᱟᱜᱤᱫ ᱜᱤᱞᱮ ᱪᱟᱥ ᱵᱟᱲᱟᱭᱟ᱾
ᱦᱮᱸ ᱦᱮᱸ ᱟᱫᱚ ᱜᱚᱝᱠᱮ ᱟᱞᱮ ᱥᱮᱜ ᱫᱚ ᱚᱱᱠᱟ ᱩᱸᱼᱩᱸᱵᱟᱲᱜᱤ ᱠᱚᱦᱚᱸ ᱢᱤᱱᱟᱜ ᱜᱮᱭᱟ, ᱟᱨ ᱫᱟᱜ ᱟᱣᱛᱟᱱ ᱠᱚᱦᱚᱸ ᱢᱤᱱᱟᱜ ᱛᱮᱜᱤ‌ ᱛᱮ ᱵᱚᱞᱮ ᱟᱫᱚ ᱟᱹᱠᱷᱨᱤᱧ ᱞᱟᱹᱜᱤᱫ ᱦᱚᱸ ᱞᱮ ᱪᱟᱥ ᱛᱷᱮᱸᱱᱟ ᱟᱨ ᱱᱮᱛᱟᱨ ᱢᱟ ᱜᱚᱝ ᱠᱮ ᱚᱱᱮ ᱵᱟᱰᱟᱭ ᱜᱮᱭᱟ ᱵᱮᱱ ᱱᱮ ᱥᱟᱹᱵᱽᱡᱤ ᱠᱚᱦᱚᱸ ᱥᱮ ᱡᱟᱦᱟᱸ ᱛᱤᱱᱟᱹᱜ ᱜᱮ ᱩ ᱛᱩ ᱠᱚᱦᱚᱸ ᱵᱚᱞᱮ‌ ᱪᱤᱜ ᱞᱮᱠᱟ ᱟᱹᱰᱤ ᱜᱮ ᱢᱟᱱᱮ ᱮᱸᱜ ᱤᱭᱟᱹ ᱢᱮᱱ ᱫᱤᱧ